ᱦᱮᱞᱳ᱾
ᱦᱮᱞᱳ᱾
ᱦᱚᱸ ᱡᱚᱦᱟᱨ ᱜᱮ᱾
ᱦᱮᱸᱺ ᱦᱮᱸ ᱟᱸᱡᱚᱢᱚᱜ ᱠᱟᱱᱟ᱾ ᱦᱮᱞᱳ ᱦᱮᱞᱳ ᱦᱮᱞᱳ ᱦᱮᱸ ᱟᱸᱡᱚᱢᱚᱜ ᱠᱟᱱᱟ ᱟᱵᱤᱱ ᱵᱟᱵᱤᱱ ᱨᱚᱲᱮᱫ ᱫᱚ? ᱦᱳᱭ᱾
ᱚ ᱟᱪᱪᱷᱟ ᱟᱨ ᱪᱮᱫ ᱞᱮᱠᱟ ᱢᱮᱱᱟᱜ ᱵᱤᱱᱟ? ᱚᱲᱟᱜ ᱨᱮᱜᱮ ᱢᱮᱱᱟᱜ ᱞᱤᱧᱟᱹ ᱱᱤᱛᱚᱜ ᱱᱟᱯᱟᱭ
ᱟᱪᱪᱷᱟ᱾
ᱟᱨ ᱚᱱᱛᱮ ᱦᱩᱲᱩ ᱠᱚᱫᱚᱯᱮ ᱨᱚᱦᱚᱭ ᱵᱟᱲᱟᱭ ᱜᱮᱭᱟ ᱫᱟᱜ ᱡᱟᱹᱯᱩᱫ ᱫᱚ ᱪᱮᱫ ᱞᱮᱠᱟ?
ᱟᱞᱮ ᱥᱮᱱ ᱫᱚ ᱫᱟᱜ ᱫᱚ ᱫᱟᱜᱭᱮᱫ ᱠᱟᱱ ᱜᱮᱭᱟᱭ ᱨᱚᱦᱚᱭ ᱠᱚᱦᱚᱸ ᱦᱩᱭ ᱮᱱᱟ ᱛᱚ ᱠᱤᱪᱷ ᱜᱟᱱ ᱵᱟᱹᱠᱤ ᱢᱮᱱᱟᱜᱼᱟ ᱵᱟᱝ ᱪᱟᱵᱟ ᱩᱛᱟᱹᱨ ᱟᱠᱟᱱᱟ᱾
ᱪᱮᱫ ᱠᱚ ᱢᱮᱱᱟ ᱜᱟᱹᱰᱤ ᱢᱟᱱᱮ ᱟᱹᱰᱤ ᱯᱨᱚᱵᱞᱮᱢ ᱜᱟᱹᱰᱤ ᱵᱟᱝ ᱧᱟᱢᱚᱜ ᱠᱟᱱᱟ᱾
ᱚᱻ ᱚᱻ᱾ ᱟᱪᱪᱷᱟ ᱦᱩᱲᱩ ᱦᱩᱲᱩ ᱵᱟᱫ ᱠᱟᱛᱮᱱ ᱟᱨ ᱪᱮᱫ ᱪᱮᱫ ᱠᱚᱯᱮ ᱨᱚᱦᱚᱭᱟ ᱚᱱᱛᱮ ᱫᱚ?
ᱟᱞᱮ ᱫᱚ ᱡᱟᱲᱤ ᱡᱟᱹᱲᱤ ᱞᱮ ᱪᱟᱥᱟ ᱡᱚᱱᱰᱨᱟ ᱤᱱᱟ ᱛᱟᱭᱱᱚᱢ ᱱᱤᱭᱟᱹ ᱡᱟᱹᱯᱩᱫ--‌ ᱴᱟᱭᱤᱢ ᱨᱮᱫᱚ ᱟᱨ ᱚᱱᱟᱠᱚ ᱥᱟᱢᱴᱟᱣ ᱠᱟᱛᱮᱫ ᱫᱚ ᱦᱩᱲᱩ ᱨᱚᱦᱚᱭᱚᱜ ᱠᱟᱱᱟ᱾ ᱱᱤᱛᱚᱜ ᱦᱩᱲᱩ ᱨᱚᱦᱚᱭ ᱠᱟᱛᱤᱱ ᱚᱱᱟ ᱜᱮ ᱪᱮᱠᱟ ᱠᱚ ᱢᱟᱱᱮ ᱤᱱᱟᱹ ᱠᱟᱛᱮ ᱟᱸᱜᱷᱟᱬ ᱥᱮᱴᱮᱨᱚᱜᱼᱟ ᱥᱮ᱾
ᱦᱩᱸ ᱦᱩᱸ᱾
ᱛᱚ ᱦᱟᱱᱛᱮ ᱵᱟᱨ ᱪᱟᱸᱫᱳ ᱞᱮᱠᱟ ᱢᱟᱱᱮ ᱨᱮᱥᱴ ᱛᱟᱦᱮᱱᱟ ᱡᱚᱢᱤ ᱢᱟᱱᱮ ᱵᱟᱨ ᱪᱟᱸᱫᱳ ᱠᱚ ᱞᱟᱹᱭᱟ ᱚᱠᱴᱳᱵᱚᱨ ᱨᱮ ᱦᱳᱲᱳ ᱞᱮ ᱜᱮᱫ ᱫᱟᱛᱚ ᱛᱚ ᱱᱚᱵᱷᱮᱢᱵᱚᱨ ᱟᱨ ᱨᱮᱥᱴ ᱛᱟᱸᱦᱮᱱᱟ ᱰᱤᱥᱮᱢᱵᱚᱨ ᱟᱢ ᱪᱮᱫ ᱠᱚ ᱢᱮᱱᱟ ᱦᱩᱲᱩ ᱢᱟᱱᱮ ᱟᱨᱦᱚᱸ ᱦᱟᱱᱛᱮ ᱟᱯᱷᱚᱨᱟ᱾ ᱛᱚ ᱡᱟᱱᱩᱣᱟᱨᱤ ᱠᱷᱚᱱ ᱟᱨᱦᱚᱸ ᱨᱚᱦᱚᱭ ᱞᱮ ᱮᱦᱚᱵᱚᱜᱼᱟ᱾
ᱟᱪᱪᱷᱟ᱾
ᱟᱞᱮ ᱱᱚᱛᱮ ᱫᱚ ᱢᱤᱫ ᱫᱷᱟᱣ ᱜᱮᱞᱮ ᱨᱚᱦᱚᱭᱟ ᱥᱮᱨᱢᱟ ᱨᱮ᱾
ᱟᱪᱪᱷᱟ᱾
ᱱᱤᱛᱚᱜ ᱱᱟᱦᱟᱜ ᱡᱟᱦᱟᱸ ᱨᱚᱦᱚᱭ ᱪᱟᱞᱟᱜᱼᱟ ᱤᱱᱟᱹᱜ ᱜᱮ, ᱟᱨ ᱤᱱᱟᱹ ᱯᱚᱨᱮ ᱫᱚ ᱟᱨ ᱵᱚᱱᱫᱚ ᱪᱷᱚᱭ ᱢᱟᱦᱱᱟᱹ᱾
ᱟᱪᱪᱷᱟ, ᱨᱮᱭᱟᱲ ᱫᱤᱱ ᱨᱮᱱᱟᱜ ᱫᱚ ᱵᱟᱯᱮ ᱨᱚᱦᱚᱭ ᱜᱮᱭᱟ ᱥᱮ ᱟᱯᱮ ᱫᱚ?
ᱵᱟᱝ ᱜᱮ ᱵᱟᱞᱮ ᱨᱚᱦᱚᱭᱟ ᱚᱱᱛᱮ ᱫᱚ ᱫᱟᱜ ᱢᱟᱱᱮ ᱟᱹᱰᱤ ᱥᱚᱴᱚᱜᱼᱟ ᱡᱚᱠᱷᱟᱱ ᱫᱟᱜ ᱨᱮᱱᱟᱜ ᱥᱩᱵᱤᱛ ᱥᱩᱵᱤᱫᱷᱟ ᱚᱱᱠᱟ ᱵᱟᱪᱩᱜ ᱟᱱᱟ᱾
ᱟᱪᱪᱷᱟ᱾
ᱦᱩᱸ ᱱᱟᱞᱟ ᱚᱱᱠᱟ ᱵᱟᱹᱪᱩᱜ ᱟᱱᱟ, ᱠᱮᱱᱮᱞ ᱠᱚ ᱚᱱᱠᱟ ᱵᱟᱹᱪᱩᱜ ᱟᱱᱟ ᱯᱷᱤᱨ ᱜᱟᱰᱟ ᱠᱚᱦᱚᱸ ᱥᱩᱨ ᱠᱚᱨᱮ ᱵᱟᱹᱪᱩᱜ ᱟᱱᱟ ᱟᱨᱻ ᱤᱭᱟᱹ ᱠᱚᱦᱚᱸ ᱵᱟᱹᱪᱩᱜ ᱟᱱᱟ᱾
ᱟᱨ
ᱦᱩᱸ
ᱟᱞᱮ ᱥᱮᱱ ᱫᱚ ᱡᱮᱥᱮ ᱠᱤ ᱱᱟᱞᱟ ᱵᱮᱱ ᱢᱮᱱ ᱠᱮᱫᱟ, ᱛᱚ ᱚᱱᱟ ᱠᱚ ᱨᱮᱱᱟᱜ ᱥᱩᱵᱤᱫᱟ ᱦᱚᱸ ᱢᱮᱱᱟᱜ ᱜᱮᱭᱟ ᱟᱨᱻ ᱢᱟᱱᱮ ᱞᱟᱹᱴᱩ ᱞᱟᱹᱴᱩ ᱠᱩᱸᱧ ᱢᱮᱱᱟᱜᱼᱟ ᱟᱞᱮ ᱚᱠᱟ ᱠᱚᱨᱮᱞᱮ ᱪᱟᱥ ᱟᱵᱟᱫ ᱜᱮᱭᱟ ᱥᱮ ᱛᱚ ᱚᱱᱟ ᱠᱚᱨᱮ ᱞᱟᱹᱴᱩ ᱞᱟᱹᱴᱩ ᱠᱩᱧ ᱵᱮᱱᱟᱣ ᱜᱮᱭᱟ ᱠᱚᱢ ᱥᱮ ᱠᱚᱢ ᱢᱤᱫ ᱠᱤᱞᱳᱢᱤᱴᱟᱨ ᱴᱟᱨ ᱟᱱᱫᱟᱨ ᱟᱱᱫᱟᱨ ᱢᱟᱱᱮ ᱢᱤᱫᱴᱮᱡ ᱠᱟᱛᱮᱜ ᱠᱩᱧ ᱢᱮᱱᱟᱜᱼᱟ᱾ ᱛᱚ ᱚᱸᱰᱮ ᱠᱷᱚᱱ ᱜᱮ ᱟᱞᱮ ᱫᱟᱜ ᱠᱚᱞ ᱢᱟᱱᱨ ᱞᱮ ᱤᱭᱟᱹᱭ ᱜᱮᱭᱟ ᱢᱮ ᱥᱤᱱ ᱛᱮ ᱟᱨᱻ ᱚᱱᱟ ᱱᱟᱞᱟ ᱛᱮᱦᱚᱸ ᱫᱟᱜ ᱦᱤᱡᱩᱜ ᱜᱮᱭᱟ, ᱟᱫᱚ ᱩᱱ ᱡᱚᱠᱷᱚᱡ ᱫᱚ ᱟᱹᱰᱤ ᱴᱟᱱᱟ ᱴᱟᱱᱤ ᱥᱮ ᱢᱟᱱᱮ ᱡᱚᱛᱚ ᱦᱚᱲ ᱠᱚ ᱨᱚᱦᱚᱭ ᱜᱮᱭᱟ ᱥᱮ, ᱱᱟᱞᱟ ᱢᱟᱱᱮ ᱡᱟᱹᱯᱟᱹᱨ ᱨᱮ ᱡᱟ ᱫᱟᱜ ᱦᱤᱼᱼ ᱡᱩᱜᱼᱟ, ᱛᱚ ᱚᱱᱟ ᱫᱚ ᱢᱟᱱᱮ ᱟᱹᱰᱤ ᱥᱚᱴ ᱥᱚᱴ ᱦᱩᱭᱩᱜᱼᱟ ᱢᱟᱱᱮ ᱦᱟᱹᱱᱤ ᱦᱚᱸᱭ ᱤᱫ ᱤᱫᱤᱭᱟ ᱱᱩᱭ ᱦᱚᱭ ᱤᱫᱤᱭᱟ ᱚᱱᱠᱟ ᱥᱮ, ᱛᱚ ᱚᱱᱟ ᱫᱚ ᱠᱷᱟᱹᱞᱤ ᱢᱟᱱᱮ ᱚᱛ ᱞᱚᱦᱚᱫᱚᱜ ᱵᱟᱠᱷᱨᱟ ᱞᱚᱥᱚᱫ ᱵᱟᱠᱷᱨᱟ ᱚᱱᱟᱻ ᱟ ᱪᱮᱫ ᱠᱚ ᱢᱮᱱᱟ ᱫᱟᱜ ᱫᱚᱞᱮ ᱤᱭᱟᱹᱭᱟ ᱵᱮᱥ ᱜᱮᱭᱟ ᱟᱨ ᱛᱟᱭᱱᱚᱢ ᱛᱮᱫᱚ ᱡᱟ ᱡᱟᱹᱨᱩᱲ ᱚᱱᱟ ᱫᱚ ᱢᱮᱥᱤᱱ ᱛᱮᱜᱮᱞᱮ ᱤᱭᱟᱹᱭ ᱜᱮᱭᱟ᱾
ᱦᱩᱸ ᱦᱩᱸ ᱦᱩᱸ᱾ ᱟᱪᱪᱷᱟ ᱵᱩᱨᱩ ᱠᱚ ᱢᱮᱱᱟᱜ-ᱟ ᱥᱩᱨ ᱜᱮᱭᱟ ᱟᱯᱮ ᱚᱱᱛᱮ?
ᱦᱮᱸᱻ ᱟᱞᱮ ᱱᱚᱰᱮ ᱠᱷᱚᱡ ᱫᱩ ᱠᱤᱞᱳᱢᱤᱴᱟᱨ ᱪᱟᱞᱟᱣ ᱞᱮᱱᱠᱷᱟᱱ ᱵᱷᱩᱴᱟᱱ ᱾ ᱛᱚᱻ ᱵᱷᱩᱴᱟᱱ ᱨᱮᱱᱟᱜ ᱵᱩᱨᱩ ᱢᱮᱱᱟᱜ-ᱟ ᱾
ᱦᱩᱸ ᱦᱩᱸ᱾
ᱵᱷᱩᱴᱟᱱ ᱢᱚ ᱯᱩᱨᱟᱹ ᱵᱩᱨᱩ ᱮᱞᱟᱠᱟ ᱠᱟᱱᱟ ᱾
ᱦᱩᱸ ᱦᱩᱸ ᱦᱩᱸ᱾
ᱟᱨ ᱦᱮᱸ ᱦᱮᱸ᱾
ᱚᱱᱛᱮ ᱟᱯᱮᱥᱮᱫ ᱫᱚ ᱯᱞᱮᱥᱮᱱ ᱡᱟᱭᱜᱟ ᱫᱚ ᱵᱟᱝ ᱠᱟᱱᱟ ᱥᱚᱢᱚᱛᱚᱞ ᱡᱟᱭᱜᱟ ᱫᱚ ᱵᱟᱝ ᱠᱟᱱᱟ ᱥᱮ?
ᱯᱞᱮᱱ ᱫᱚ ᱟᱹᱰᱤ ᱫᱚ ᱵᱟᱝ ᱯᱞᱮᱱᱟ ᱾
ᱦᱩᱸ ᱦᱩᱸ ᱦᱩᱸ
ᱢᱟᱱᱮ ᱵᱩᱞ ᱵᱩᱨᱩ ᱮᱞᱟᱠᱟ ᱨᱮᱞᱮ ᱯᱟᱲᱟᱣ ᱠᱟᱱᱟ ᱥᱮ ᱟᱞᱮ ᱫᱚ ᱛᱚ ᱚᱱᱟ ᱠᱟᱨᱚᱱ ᱛᱮ ᱢᱟᱱᱮ ᱟᱹᱰᱤ ᱫᱚ ᱵᱟᱝ ᱥᱚᱢᱟᱱᱟ, ᱮᱱ ᱨᱮᱦᱚᱸ ᱥᱚᱢᱟᱱ ᱜᱮᱭᱟ ᱢᱟᱱᱮ ᱟᱸᱻ ᱪᱟᱥᱠᱩᱻ ᱢᱟᱱᱮ ᱪᱟᱥ ᱞᱟᱹᱜᱤᱫ ᱛᱮ ᱡᱩᱢᱤᱫ ᱠᱩᱠᱚ ᱵᱮᱱᱟᱣ ᱵᱟᱲᱟᱣ ᱠᱟᱫᱟ ᱥᱮ ᱛᱚ ᱟᱫᱚ ᱠᱚ ᱥᱚᱢᱟᱱ ᱠᱟᱱ ᱜᱮᱭᱟ ᱟᱫᱚ ᱩᱱᱟᱹᱜ ᱥᱚᱢᱟᱱ ᱫᱚ ᱟᱨᱠᱤ ᱵᱟᱹᱱᱩᱜ-ᱟ ᱾
ᱦᱩᱸ ᱦᱩᱸ ᱦᱩᱸ
ᱢᱟᱱᱮ ᱢᱤᱫ ᱥᱟᱭᱤᱰ ᱫᱚ ᱢᱟᱱᱮ ᱰᱷᱟᱹᱞᱩ ᱜᱮᱭᱟ ᱡᱮᱭ ᱥᱮᱠᱤ ᱟᱻ ᱢᱤᱫᱥᱟ ᱩᱥᱩᱞ ᱢᱤᱫᱥᱟ ᱪᱚᱯᱚᱫ ᱟᱨᱠᱤ ᱱᱚᱝᱠᱟ ᱾
ᱟᱪᱪᱷᱟ ᱟᱪᱪᱷᱟ᱾
ᱟᱫᱚᱻ ᱚᱠᱚᱭ ᱠᱚ ᱢᱟᱱᱮ ᱚᱱᱟ ᱠᱚᱨᱮ ᱦᱩᱲᱩ ᱠᱚ ᱪᱟᱥ ᱟᱥᱮ ᱛᱚ ᱚᱱᱟ ᱠᱷᱮᱛ ᱫᱚ ᱥᱚᱢᱟᱱ ᱜᱮᱠᱚ ᱫᱚᱦᱚᱭ ᱜᱮᱭᱟ ᱾ ᱪᱮᱫᱟᱜ ᱥᱮᱼᱼ ᱢᱤᱫᱥᱟ ᱩᱥᱩᱞ ᱛᱟᱦᱮᱱᱟ ᱟᱨ ᱢᱤᱫᱥᱟ ᱢᱟᱱᱮ ᱜᱷᱟᱰᱞᱟᱜ ᱛᱟᱦᱮᱱᱟ ᱛᱚ ᱫᱟᱜ ᱢᱟ ᱢᱤᱫ ᱥᱮᱜᱮ ᱛᱟᱦᱮᱱᱟ ᱥᱮ
ᱢᱤᱫᱥᱮ ᱜᱮ ᱛᱟᱦᱮᱱᱟ ᱮᱠᱫᱚᱢ ᱱᱤᱦᱟᱹᱛ ᱦᱩᱸ ᱾
ᱦᱮᱸ ᱛᱚ ᱟᱫᱚ ᱚᱱᱟ ᱫᱚᱠᱚ ᱥᱚᱢᱟᱱ ᱠᱟᱫᱟ ᱵᱚᱞᱮ ᱵᱟᱱᱟᱨ ᱢᱟᱱᱮ ᱪᱚᱛᱩᱨᱫᱤᱠ ᱛᱷᱮᱠᱮ ᱢᱟᱱᱮ ᱥᱚᱢᱟᱱ ᱜᱮᱭᱟ ᱡᱟᱛᱮ
ᱦᱩᱸ
ᱫᱟᱜ ᱡᱚᱛᱚ ᱥᱮ ᱢᱟᱱᱮ ᱥᱚᱢᱟᱱ ᱛᱟᱦᱮᱱ ᱟᱨ ᱦᱩᱲᱩ ᱠᱚ ᱥᱮ ᱡᱟᱦᱟᱱᱟᱜ ᱜᱮᱢ ᱪᱟᱥ ᱟᱵᱟᱫᱽ ᱪᱚ ᱡᱮᱢᱚᱱ ᱢᱚᱡᱽ ᱛᱟ ᱛᱮ ᱟᱨᱠᱤ ᱦᱩᱭᱩᱜ ᱚᱱᱟ ᱚᱱᱟ ᱞᱟᱹᱜᱤᱫ ᱛᱮ ᱟᱨ ᱡᱮᱥᱮ ᱟᱞᱮ ᱠᱷᱚᱱ ᱦᱟᱱᱛᱮ ᱚᱱᱠᱟ ᱢᱮᱱᱟᱜ ᱠᱚᱣᱟ ᱵᱟᱨᱚ ᱯᱚᱱᱫᱨᱚ ᱠᱤᱞᱳᱢᱤᱴᱟᱨ ᱜᱟᱱ ᱥᱟᱺᱜᱤᱧ ᱨᱮ ᱚᱱᱛᱮ ᱫᱚ ᱟᱵᱟᱨ ᱴᱷᱤᱠ ᱜᱮᱭᱟ ᱮᱠᱫᱚᱢ ᱥᱚᱢᱟᱱ ᱜᱮᱭᱟ ᱚᱱᱛᱮᱱᱟᱜ ᱚᱛ ᱠᱚᱫᱚ ᱾
ᱚᱻ
ᱟᱯᱮ ᱫᱚ ᱵᱮᱝᱜᱚᱞ ᱜᱮ ᱯᱟᱲᱟᱜ-ᱟ ᱥᱮ?
ᱦᱮᱸ ᱵᱮᱝᱜᱚᱞ ᱜᱮ ᱟᱫᱚ ᱟᱞᱮ ᱫᱚ ᱵᱷᱩᱴᱟᱱ ᱥᱟᱭᱤᱰ ᱾
ᱦᱩᱸ ᱦᱩᱸ ᱦᱩᱸ ᱟᱞᱮ ᱫᱚ ᱱᱚᱛᱮ ᱴᱟᱴᱟ ᱥᱟᱭᱤᱰ ᱾ ᱴᱟᱴᱟ ᱡᱟᱢᱥᱮᱫᱯᱩᱨ ᱦᱩᱸ ᱦᱩᱸ
ᱛᱮ ᱦᱚᱸᱢᱟ ᱵᱩᱨᱩ ᱠᱚ ᱢᱮᱱᱟᱜ ᱜᱮᱭᱟ ᱥᱮ
ᱱᱚᱛᱮ ᱦᱚᱸ ᱢᱮᱱᱟᱜ ᱜᱮᱭᱟ ᱵᱩᱨᱩ ᱠᱚ ᱱᱚᱛᱮ ᱵᱩᱨᱩ ᱠᱚ ᱨᱮᱫᱚ ᱥᱟᱠᱟᱢ ᱠᱚᱞᱮ ᱟᱹᱜᱩᱭᱟ ᱥᱟᱦᱟᱱ ᱠᱚᱞᱮ ᱟᱹᱜᱩᱭᱟ ᱾ ᱟᱨ ᱤᱱᱟᱹ ᱯᱚᱨᱮ ᱱᱮᱛᱟᱨ ᱫᱤᱱ ᱫᱚ ᱩᱫ ᱚᱢᱚᱱᱚᱜ-ᱟ ᱩᱫ ᱠᱚ ᱯᱩᱴᱠᱟᱹ ᱠᱚ ᱾ ᱤᱱᱟᱹ ᱯᱩᱨᱮ ᱩᱯᱤ ᱠᱚᱞᱮ ᱥᱟᱵ ᱠᱚᱣᱟ ᱾ ᱩᱫ ᱫᱚ ᱡᱟᱦᱟᱸ ᱫᱚ ᱪᱷᱟᱛᱩ ᱠᱚ ᱞᱟᱹᱭ ᱫᱚ ᱾
ᱡᱚᱱᱰᱨᱟ ᱥᱟᱛᱚ
ᱵᱟᱝ ᱜᱮ ᱢᱟᱱᱮ ᱩᱫ ᱫᱚ ᱡᱟᱦᱟᱸ ᱤᱭᱟᱹ ᱠᱚᱨᱮ ᱠᱷᱚᱱᱟᱜ ᱜᱮ ᱚᱢᱢᱚᱱᱚᱜ-ᱟ, ᱡᱟᱦᱟᱸ ᱞᱮᱠᱟ ᱥᱟᱠᱟᱢ ᱠᱚ ᱚᱱᱟ ᱥᱮᱭᱟᱜ ᱟᱥᱮ᱾
ᱦᱮᱸ ᱾
ᱤᱱᱟᱹ ᱯᱚᱨᱮ ᱚᱸᱰᱮ ᱢᱤᱫᱴᱮᱝ ᱢᱟᱱᱮ ᱤᱭᱟᱹ ᱞᱮᱠᱟ ᱚᱢᱚᱱᱚᱜ-ᱟ, ᱯᱩᱸᱰ ᱜᱮ ᱢᱟᱱᱮ ᱥᱮᱬᱟ ᱧᱚᱜ ᱠᱟᱹᱴᱤᱡ᱾ ᱢᱟᱥᱨᱩᱢ
ᱚ ᱟᱪᱪᱷᱟ ᱢᱟᱥᱨᱚᱢ᱾
ᱦᱩᱸ ᱦᱩᱸ ᱢᱟᱥᱨᱩᱢ ᱡᱟᱦᱟ ᱠᱚ ᱞᱟᱹᱭ-ᱟ ᱦᱩᱸ᱾
ᱩᱫ ᱵᱤᱱ ᱢᱮᱱ ᱫᱟ ᱥᱮ ᱛᱚ ᱩᱫ ᱫᱚ, ᱵᱚᱦᱚᱜ ᱨᱮᱭᱟᱜ ᱩᱵ᱾
ᱦᱩᱸᱻ᱾
ᱟᱞᱮ ᱱᱚᱛᱮ ᱠᱚᱱᱯᱷᱤᱭᱩᱥ ᱢᱟᱱᱮ ᱩᱫ ᱵᱤᱱ ᱢᱮᱱ ᱠᱮᱫᱟ ᱛᱚ ᱵᱚᱦᱚᱜ ᱨᱮᱱᱟᱜ ᱩᱵ ᱚᱱᱟ
ᱩᱵ ᱫᱚ ᱵᱟᱝᱟ ᱩᱫ ᱚᱱᱠᱟ ᱩᱵ ᱫᱚ ᱵᱚᱦᱚᱜ ᱨᱮᱱᱟᱝ, ᱩᱫ ᱫᱚ ᱚᱱᱟ ᱢᱟᱥᱨᱩᱢ᱾
ᱟᱪᱪᱷᱟ᱾
ᱦᱩᱸ ᱦᱩᱸ
ᱛᱚ ᱚᱱᱟᱫᱚ ᱚᱱᱟ ᱫᱚ ᱚᱱᱟᱫᱚ ᱟᱯᱮ ᱥᱮᱱ ᱫᱚ ᱪᱮᱫ ᱞᱮᱠᱟ ᱢᱟᱱᱮ, ᱟ ᱯᱟᱜ ᱮᱭᱥᱟᱹᱜᱮ ᱱᱚᱨᱢᱟᱞ ᱜᱮ ᱛᱟᱦᱮᱱᱟ ᱢᱟᱱᱮ ᱡᱟᱱᱟᱢ ᱡᱟᱦᱟᱸ ᱢᱟᱱ ᱛᱟᱦᱟᱸ ᱢᱟᱱᱮ ᱧᱟᱢᱚᱜ ᱜᱮᱭᱟ ᱥᱮ᱾
ᱦᱟᱸ ᱡᱟᱦᱟᱸ ᱵᱟᱝ ᱛᱟᱦᱟᱸ ᱧᱟᱢᱚᱜ-ᱟ ᱚᱱᱟ ᱫᱚ᱾ ᱱᱚᱝᱠᱟ ᱫᱟᱜ ᱡᱟᱯᱩᱫ ᱤᱭᱟᱹ ᱞᱮᱱᱠᱷᱟᱱ, ᱠᱤᱪᱷᱩᱠ ᱢᱟᱱᱮ ᱚᱱᱟᱣ ᱥᱟᱠᱟᱢ ᱠᱚ ᱧᱩᱨ ᱠᱚᱜ, ᱚᱱᱟ ᱠᱚ ᱥᱮᱭᱟ ᱧᱚᱜᱚᱜ ᱠᱷᱟᱱ ᱫᱚ ᱟᱫᱚ ᱚᱸᱰᱮ ᱚᱢᱚᱱᱚᱜ-ᱟ, ᱟᱹᱰᱤ ᱨᱚᱠᱚᱢᱟᱜ ᱱᱚ ᱱᱟᱱᱟ ᱯᱟᱨᱠᱟᱨᱟᱜ᱾ ᱡᱮᱞᱮᱠᱟ ᱦᱩᱭᱱᱟ ᱡᱮᱢᱚᱱ, ᱛᱟᱢᱩᱫ ᱠᱚ ᱦᱩᱭᱱᱟ, ᱵᱟᱹᱞᱤ ᱩᱨᱠᱚ ᱦᱩᱭᱱᱟ ᱟᱨ ᱱᱚᱶᱟ ᱯᱟᱴᱠᱟ ᱥᱟᱜᱟᱫ᱾ ᱱᱚᱝᱠᱟ ᱱᱚᱝᱠᱟ ᱧᱩᱛᱩᱢ ᱢᱮᱱᱟᱜ-ᱟ, ᱩᱫ ᱨᱮᱱᱟᱜ, ᱦᱩᱸᱦᱩᱸ, ᱠᱟᱢᱟᱨ ᱩᱫ ᱠᱚ ᱴᱤᱢ ᱫᱚ ᱪᱟᱹᱨᱩᱫ ᱩᱫ ᱠᱚ᱾ ᱛᱚ ᱱᱚᱝᱠᱟ ᱟᱹᱰᱤ ᱨᱚᱠᱚᱢ ᱩᱫ ᱚᱢᱚᱱᱚᱜ ᱚᱱᱟ ᱠᱚ ᱦᱟᱞᱟᱝ ᱟᱹᱜᱩᱭᱟᱞᱮ ᱟᱨ ᱚᱱᱟ ᱠᱚ ᱢᱟᱱᱮ ᱩᱛᱩ ᱠᱟᱛᱮᱫ ᱡᱚᱢᱟᱞᱮ ᱾
ᱟᱞᱮ ᱫᱚ ᱟᱵᱮᱱ ᱡᱟᱦᱟᱸ ᱵᱮᱱ ᱞᱟᱹᱭᱠᱮᱫᱟ, ᱢᱟᱱᱮ ᱟᱹᱰᱤ ᱰᱷᱮᱨ ᱧᱩᱛᱩᱢ ᱛᱚ, ᱟᱹᱞᱤᱧ ᱢᱟ ᱩᱱᱟᱹᱜ ᱰᱷᱮᱨ ᱫᱚ ᱵᱟᱹᱞᱤᱧ ᱵᱟᱰᱟᱭᱟ ᱛᱚ ᱢᱤᱫᱴᱮᱡ ᱜᱮ ᱟᱞᱮ ᱞᱮ ᱡᱚᱢ ᱜᱮᱭᱟ ᱚᱠᱟᱴᱟᱜ ᱚᱱᱟ ᱜᱮᱞᱤᱧ ᱵᱟᱰᱟᱭᱟ ᱛᱚ ᱚᱱᱟ ᱫᱚ ᱟᱹᱰᱤ ᱞᱟᱹᱴᱩ ᱞᱟᱹᱴᱩ ᱦᱩᱭᱩᱜ-ᱟ᱾ ᱟᱢ ᱟᱨ ᱚᱱᱟ ᱛᱚ ᱟᱵᱮᱱ ᱪᱮᱠᱟ ᱵᱮᱱ ᱢᱮᱱ ᱠᱮᱫᱟ ᱥᱟᱠᱟᱢ ᱠᱚ ᱟᱸᱢ ᱢᱟᱱᱮ ᱟᱨ ᱤᱭᱟᱹᱜ-ᱟ, ᱡᱮᱭᱥᱮ ᱠᱤ ᱟ ᱥᱮᱭᱟᱜ, ᱚᱱᱟ ᱡᱟᱭᱜᱟᱨᱮ ᱚᱱᱟ ᱫᱚ ᱦᱩᱭᱩᱜ-ᱟ᱾ ᱛᱚ ᱚᱱᱟ ᱟᱹᱞᱤᱧ ᱢᱟᱱᱮ ᱟᱞᱮ ᱥᱮᱫ ᱛᱚ ᱚᱠᱟ ᱦᱩᱭᱩᱜ, ᱚᱱᱟ ᱫᱚ ᱚᱱᱠᱟ ᱫᱚ ᱵᱟᱝ ᱜᱮ ᱚᱱᱟ ᱫᱚ ᱡᱚᱠᱷᱚᱱ ᱮ ᱦᱩᱰᱩᱨᱟ ᱥᱮ
ᱦᱮᱸ ᱾
ᱛᱚᱠᱷᱚᱱ ᱚᱱᱟ ᱫᱚ ᱢᱟᱱᱮ ᱤᱭᱟᱹ-ᱟ, ᱢᱟᱱᱮ ᱚᱛ ᱠᱷᱚᱱ ᱯᱚᱴᱠᱚᱡ ᱩᱫᱩᱜ ᱟ ᱥᱮ ᱪᱮᱫ ᱞᱮᱠᱟ ᱠᱚ ᱢᱮᱱᱟ ᱢᱟᱱᱮ ᱯᱟᱲᱟᱜ ᱩᱰᱩᱠᱚᱜ-ᱟ᱾
ᱦᱩᱸ ᱦᱩᱸ ᱦᱩᱸ᱾
ᱥᱤᱥᱴᱮᱢ ᱠᱟᱛᱮᱜ ᱚᱱᱟ ᱫᱚ ᱩᱰᱩᱠᱚᱜ ᱜᱮᱭᱟ ᱟᱫᱚ ᱚᱠᱟ ᱦᱤᱞᱳᱜ ᱮ ᱦᱩᱰᱩᱨ ᱠᱮᱫᱟ ᱮᱱᱦᱤᱞᱳᱜ ᱩᱰᱩᱠᱚᱜᱼᱟ ᱾ ᱛᱚ ᱚᱱᱟ ᱫᱚ ᱥᱟᱵ ᱠᱟᱜ ᱢᱮ, ᱟᱨ ᱛᱮᱦᱮᱧᱮᱢ ᱦᱩᱰᱩᱨ ᱠᱮᱫᱟ ᱛᱚ ᱟᱢ ᱮᱠ ᱰᱮᱲ ᱜᱷᱚᱱᱴᱟ ᱫᱩᱭ ᱜᱷᱚᱱᱴᱟ ᱛᱟᱭᱱᱚᱢ ᱮᱢ ᱥᱮᱱ ᱞᱮᱱᱠᱷᱟᱱ ᱛᱚ ᱚᱱᱟ ᱫᱚᱢ ᱧᱟᱢᱟ ᱥᱮ ᱚᱱᱟ ᱫᱚᱥᱟᱨ ᱦᱤᱞᱳᱜ ᱮᱢ ᱪᱟᱞᱟᱣ ᱞᱮᱱᱠᱷᱟᱱ ᱦᱚᱸ ᱡᱩᱚᱫᱤᱢ ᱥᱮᱸᱫᱽᱨᱟ ᱧᱟᱢ ᱞᱮᱠᱷᱷᱟᱡ ᱫᱚᱢ ᱧᱟᱢ ᱜᱮᱭᱟ ᱛᱚ ᱚᱱᱟᱫᱚ ᱱᱚᱝᱠᱟ ᱦᱩᱭᱩᱜ ᱠᱟᱱᱟ ᱡᱮ ᱟᱹᱰᱤ ᱞᱟᱹᱴᱩ ᱞᱟᱹᱴᱩ ᱦᱩᱭᱩᱜ ᱜᱮᱭᱟ ᱠᱚᱢ ᱥᱮ ᱠᱚᱢ ᱢᱤᱫᱴᱮᱡ ᱜᱮ ᱢᱟᱱᱮ ᱦᱟᱯ ᱠᱤᱞᱳ ᱛᱤᱱ ᱯᱳᱣᱟ ᱚᱝ ᱚᱱᱠᱟ ᱦᱩᱭᱩᱜᱼᱟ ᱟᱨᱠᱤ᱾
ᱟᱨᱮ ᱵᱟᱯᱨᱮ ᱩᱱ ᱥᱮᱲᱟ ᱩᱱᱟᱹᱜ ᱥᱮ ᱲᱟ ᱢᱟ ᱱᱚᱛᱮ ᱢᱟ ᱵᱟᱭ ᱚᱢᱚᱱᱚᱜᱼᱟ ᱦᱟᱯ ᱠᱤᱞᱳ ᱛᱤᱱ ᱠᱤᱞᱳ ᱵᱟᱞᱟ ᱢᱟ᱾
ᱩᱸ ᱵᱟᱝ ᱛᱤᱱ ᱠᱤᱞᱳ ᱫᱚ ᱵᱟᱝ ᱛᱤᱱ ᱠᱤᱞᱳ ᱫᱚ ᱵᱟᱝ ᱛᱤᱱ ᱯᱳᱣᱟ᱾
ᱦᱚᱭ ᱛᱤᱱ ᱯᱚᱣᱟ ᱦᱟᱯᱷ ᱠᱤᱞᱳ ᱛᱤᱱ ᱛᱤᱱ ᱯᱳᱣᱟ ᱦᱩᱸ ᱦᱩᱸ᱾
ᱦᱮᱸ ᱚᱱᱠᱟ ᱦᱩᱭᱩᱜᱼᱟ ᱛᱚ ᱟ ᱢᱟᱱᱮ ᱢᱤᱫᱴᱮᱱ ᱵᱮᱱ ᱟᱹᱜᱩ ᱞᱮᱠᱷᱟᱱ ᱫᱚ ᱚᱱᱟ ᱜᱮ ᱟᱹᱰᱤ ᱟᱭᱢᱟ ᱦᱩᱭᱩᱜᱼᱟ᱾
ᱚᱻ᱾
ᱟᱨ ᱚᱱᱟ ᱫᱚ ᱟᱞᱮ ᱥᱮᱱᱟᱜ ᱫᱚ ᱪᱮᱫ ᱞᱮᱠᱟ ᱦᱩᱭᱩᱜᱼᱟ ᱥᱮ ᱚᱱᱟ ᱟᱢ ᱤᱭᱟᱹ ᱵᱮᱱ ᱧᱮᱞ ᱠᱟᱫᱟ ᱥᱮ ᱚᱱᱟ ᱪᱮᱫ ᱠᱚ ᱢᱮᱛᱟᱜᱼᱟ ᱟᱨ ᱵᱚᱱ ᱵᱚᱱᱨᱩᱴᱤ᱾
ᱵᱳᱱᱨᱩᱴᱤ
ᱦᱮᱸ ᱧᱮᱞ ᱟᱠᱟᱫ ᱜᱮᱭᱟ ᱵᱮᱱ ᱢᱟᱱᱮ ᱢᱚᱭᱫᱟ ᱨᱮᱱᱟᱜ ᱠᱚ ᱵᱮᱱᱟᱣᱟ᱾
ᱦᱚᱸ ᱦᱚᱸ ᱧᱮᱞ ᱟᱠᱟᱫ ᱞᱤᱧ
ᱦᱚᱭ ᱚᱱᱮ ᱚᱱᱟ ᱞᱮᱠᱟᱜᱮ ᱚᱱᱟ ᱫᱚ ᱚᱠᱟ ᱟᱹᱰᱤ ᱞᱟᱹᱴᱩ ᱢᱟᱱᱮ ᱠᱟ ᱯᱷᱩᱞᱟᱹᱣ ᱜᱮ ᱛᱟᱦᱮᱱᱟ ᱟᱫᱚ ᱳᱡᱳᱱ ᱦᱚᱸ ᱚᱱᱠᱟᱜᱮ ᱛᱟᱦᱮᱱᱟ᱾ ᱢᱟᱱᱮ ᱥᱮᱢ ᱚᱱᱟᱞᱮᱠᱟᱜᱮ ᱠᱟᱞᱟᱨ ᱫᱚ ᱢᱟᱱᱮ ᱵᱨᱟᱣᱩᱱ ᱠᱟᱞᱟᱨ᱾
ᱦᱩᱸ ᱦᱩᱸ ᱛᱚ ᱵᱨᱟᱣᱩᱱ ᱠᱟᱞᱟᱨ ᱨᱮ ᱦᱩᱭᱩᱜᱼᱟ ᱚᱱᱛᱮ ᱫᱚ?
ᱦᱮᱸᱻ᱾
ᱚᱻ᱾ ᱛᱚ ᱵᱟᱭ ᱦᱩᱭᱩᱜᱼᱟ ᱵᱨᱟᱣᱩᱱ ᱠᱟᱞᱟᱨ ᱢᱟ ᱮᱠᱛᱚ ᱦᱟᱭᱤᱴ ᱦᱩᱭᱩᱜᱼᱟ ᱯᱩᱸᱰᱟᱜ ᱵᱟᱠᱷᱟ ᱫᱚ ᱦᱮᱸᱫᱮᱭᱟᱜ ᱟᱨ ᱟᱨᱟᱜ ᱱᱤᱭᱟᱹ ᱠᱟᱞᱟᱨ ᱜᱮ ᱯᱮᱭᱟ ᱠᱟᱞᱟᱨ ᱜᱮ ᱢᱮᱠᱥᱤᱢᱟᱢ
ᱚᱱᱮ ᱚᱠᱟᱵᱮᱱ ᱢᱮᱱ ᱠᱮᱫᱟ ᱟᱵᱮᱱ ᱯᱩᱱᱰ ᱠᱟᱞᱟᱨ ᱛᱚ ᱚᱱᱟ ᱢᱟ ᱟᱯ ᱟᱞᱮ ᱚᱱᱟ ᱤᱭᱟᱹ ᱦᱩᱭᱩᱜ ᱟᱥᱮ ᱜᱩᱨᱤᱡ ᱠᱚ ᱛᱟᱦᱮᱱᱟ ᱵᱟᱝ ᱥᱮ ᱛᱚ ᱜᱩᱨᱤᱡ ᱠᱚ ᱚᱱᱟ ᱜᱤ ᱛᱟᱦᱮᱱᱟ ᱥᱮ ᱛᱚ ᱚᱸᱰᱮ ᱦᱩᱭᱩᱜ ᱜᱮᱭᱟ ᱵᱮᱴᱟ ᱟᱞᱮ ᱚᱱᱟ ᱵᱟᱞᱮ ᱡᱚᱢ ᱜᱮᱭᱟ᱾
ᱦᱩᱸ᱾
ᱢᱟᱱᱮ ᱟᱞᱮ ᱦᱚᱛᱚᱱ ᱫᱚ ᱵᱟᱝ ᱢᱟᱱᱮ ᱟᱞᱮᱥᱮᱫ ᱨᱮᱱ ᱦᱚᱲ ᱚᱱᱟ ᱟᱨᱠᱤ ᱵᱟᱠᱚ ᱡᱚᱢ ᱜᱮᱭᱟ ᱚᱠᱟ ᱞᱮᱠᱟ ᱠᱚ ᱡᱚᱢᱟ ᱥᱮ ᱟᱞᱮ ᱵᱟᱞᱮ ᱵᱟᱰᱟᱭᱟ᱾ ᱮᱭᱟ ᱚᱱᱟ ᱫᱚ
ᱚ ᱦᱚᱸᱻ᱾ ᱟᱨ ᱡᱟᱦᱟᱸ ᱵᱩᱥᱩᱵ ᱨᱮ ᱦᱩᱭᱩᱜᱼᱟ ᱚᱱᱟ ᱫᱚᱯᱮ ᱡᱚᱢ ᱜᱮᱭᱟ ᱥᱮ ᱵᱟᱝᱟ? ᱡᱮᱢᱚᱱ ᱠᱤ ᱦᱩᱲᱩ ᱯᱮ ᱤᱨ ᱠᱮᱜᱼᱟ ᱤᱱᱟᱹ ᱯᱚᱨᱮ ᱜᱮ ᱚᱱᱟ ᱵᱩᱥᱩᱵ ᱜᱮ ᱦᱩᱲᱩ ᱤᱨ ᱠᱟᱛᱮ ᱡᱟᱦᱟᱸ ᱵᱩᱥᱩᱵ ᱦᱩᱭᱩᱜᱼᱟ᱾ ᱚᱸᱰᱮ ᱤᱱᱟᱹ ᱯᱚᱨᱮ ᱥᱮᱭᱟᱜ ᱠᱷᱟᱱ ᱫᱚ ᱚᱸᱰᱮ ᱠᱷᱚᱱᱟᱜ ᱟᱨᱦᱚᱸ ᱩᱫ ᱚᱢᱚᱱᱚᱜᱼᱟ ᱵᱩᱥᱩᱵ ᱩᱫ ᱠᱚ ᱢᱮᱱᱟ ᱛᱚ ᱚᱱᱟ ᱯᱮ ᱡᱚᱢ ᱜᱮᱭᱟ ᱥᱮ ᱵᱟᱝᱜᱮ?
ᱵᱟᱝ ᱵᱟᱝ ᱚᱱᱟ ᱢᱟ ᱡᱟᱱᱟᱢ